ᱜᱚᱢᱠᱮ ᱡᱚᱦᱟᱨ ᱜᱮ
ᱦᱮᱸ ᱢᱟ ᱡᱚᱦᱟᱨ ᱡᱚᱦᱟᱨ
ᱟᱨ ᱛᱟᱦᱚᱞᱮ ᱦᱳᱭ ᱵᱮᱥ ᱵᱟᱲᱟ ᱜᱮ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ ᱡᱚᱦᱟᱨ
ᱦᱮᱸ
ᱛᱚᱵᱮ ᱥᱮᱛᱟᱜ ᱨᱮ ᱪᱮᱫ ᱪᱤᱠᱟ ᱦᱩᱭᱩᱜ ᱠᱟᱱᱟ?
ᱥᱮᱛᱟᱜ ᱨᱮ ᱱᱚᱜᱼᱚᱭ ᱠᱟᱹᱴᱤᱡ ᱥᱮᱛᱟᱜ ᱨᱮ ᱦᱚᱲᱢᱚ ᱠᱚ ᱱᱟᱯᱟᱭ ᱫᱚᱦᱚᱭ ᱞᱟᱹᱜᱤᱫ ᱠᱟᱹᱴᱤᱡ ᱢᱟᱴᱷ ᱥᱮᱱ ᱦᱮᱡ ᱦᱩᱭ ᱟᱠᱟᱱᱟ ᱜᱚᱰᱟ ᱥᱮᱱ
ᱟᱪᱪᱷᱟ
ᱦᱚᱸᱜᱚ ᱦᱚᱸᱜᱚ
ᱦᱚ ᱯᱷᱩᱴᱵᱚᱞ ᱠᱚᱯᱮ ᱜᱟᱛᱮᱜ ᱜᱮᱭᱟ ᱥᱮ ᱵᱟᱝ ᱥᱮᱛᱟᱜ ᱨᱮ?
ᱜᱟᱛᱮ ᱫᱚ ᱦᱩᱭᱩᱜ ᱜᱮᱭᱟ ᱦᱳᱭ ᱫᱚ ᱟᱫᱚ ᱤᱧᱫᱚ ᱩᱱᱟᱹᱜ ᱜᱟᱱ ᱫᱚ ᱵᱟᱹᱧ ᱜᱟᱛᱮᱜ ᱛᱟᱦᱮᱱᱟ ᱢᱮᱱᱟᱜ ᱠᱚᱣᱟ ᱟᱛᱳ ᱨᱮᱱ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱩᱱᱠᱩ ᱠᱚ ᱜᱟᱛᱮᱜ ᱛᱟᱦᱮᱱ ᱤᱧ ᱪᱟᱞᱟᱜ ᱛᱟᱦᱮᱱᱟ ᱟᱪᱪᱷᱟ ᱱᱚᱜᱼᱚ ᱱᱚᱣᱟ ᱯᱷᱩᱴᱵᱚᱞ ᱜᱟᱛᱮ ᱦᱮᱸ
ᱦᱩᱸ
ᱱᱚᱣᱟ ᱦᱚᱲᱢᱚ ᱱᱟᱯᱟᱭ ᱫᱚᱦᱚ ᱞᱟᱹᱜᱤᱫ ᱛᱮ ᱚᱠᱟᱞᱮᱠᱟ ᱱᱚᱣᱟ ᱢᱟᱱᱮ ᱟᱵᱚᱭ ᱩᱵᱽᱜᱟᱹᱨ ᱵᱚᱱᱟᱭ ᱯᱷᱩᱴᱵᱚᱞ ᱜᱟᱛᱮᱜ ᱦᱮᱸ
ᱯᱷᱩᱴᱵᱚᱞ ᱜᱟᱛᱮ ᱞᱮᱱ ᱠᱷᱟᱡ ᱫᱚ ᱢᱟᱱᱮ ᱵᱟᱠᱚ ᱢᱮᱱᱟ ᱢᱤᱫ ᱴᱮᱱ ᱯᱷᱩᱴᱵᱚᱞ ᱜᱟᱛᱮᱜ ᱫᱚ ᱡᱟᱦᱟᱸᱱ ᱞᱚᱠᱥᱟᱱ ᱨᱮᱱᱟᱜ ᱡᱤᱱᱤᱥ ᱫᱚ ᱵᱟᱝ ᱠᱟᱱᱟ ᱱᱚᱣᱟ ᱫᱚ ᱱᱤᱡᱮ ᱴᱷᱮᱡ ᱠᱟᱱ ᱜᱮᱭᱟ ᱢᱟᱱᱮ ᱟᱯᱱᱟᱨ ᱴᱷᱮᱡ ᱠᱟᱱ ᱜᱮᱭᱟ ᱟᱢ ᱚᱠᱟ ᱞᱮᱠᱟ ᱚᱱᱟᱢ ᱜᱟᱛᱮᱜ ᱠᱟᱱᱟ ᱢᱟᱱᱮ ᱥᱟᱨᱟ ᱜᱷᱟᱹᱲᱤᱡ ᱜᱮ ᱟᱢᱫᱚ ᱚᱱᱟ ᱯᱤᱪᱷᱚᱱ ᱨᱮᱢ ᱛᱟᱦᱮᱸᱱ ᱠᱟᱱᱟ ᱥᱮ ᱱᱤᱡᱮᱨᱟᱜ ᱦᱚᱲᱢᱚ ᱯᱷᱤᱴ ᱞᱟᱹᱜᱤᱫ ᱮᱢ ᱜᱟᱛᱮᱜ ᱠᱟᱱᱟ ᱥᱮ ᱚᱱᱟ ᱦᱚᱛᱮ ᱛᱮ ᱟᱢᱟᱜ ᱚᱱᱟ ᱚᱱᱟ ᱯᱷᱩᱴᱵᱚᱞ ᱜᱮ ᱠᱟᱢᱟᱣ ᱨᱮᱭᱟᱜ ᱡᱟᱹᱨᱤᱭᱟᱢ ᱵᱮᱱᱟᱣ ᱮᱫᱟ ᱱᱚᱣᱟ ᱱᱚᱜᱼᱚ ᱱᱚᱝᱠᱟ ᱧᱮᱞ ᱡᱟᱹᱨᱩᱲ ᱠᱟᱱᱟ
ᱦᱮᱸ ᱦᱮᱸ ᱴᱷᱤᱠ ᱦᱮᱸ ᱵᱟᱝ ᱵᱟᱝ ᱟᱢᱫᱟ ᱦᱚᱲ ᱠᱚ ᱞᱟᱹᱭ ᱛᱟᱦᱮᱸᱱ ᱚᱱᱟ ᱠᱚ ᱯᱷᱩᱴᱵᱚᱞ ᱜᱟᱛᱮ ᱞᱮᱱ ᱠᱷᱟᱱ ᱚᱞᱚᱜ ᱯᱟᱲᱦᱟᱣ ᱨᱮ ᱢᱚᱱ ᱵᱟᱝ ᱵᱟᱹᱭᱥᱟᱹᱜᱼᱟ ᱱᱚᱣᱟ ᱥᱮ ᱚᱞᱚᱜ ᱯᱟᱲᱦᱟᱣ ᱥᱮᱱ ᱫᱷᱮᱭᱟᱱ ᱩᱱᱟᱹᱜ ᱵᱟᱝ ᱛᱟᱦᱮᱸᱱᱟ ᱱᱚᱝᱠᱟ ᱦᱚᱸ ᱠᱚ ᱞᱟᱹᱭ ᱛᱟᱦᱮᱸᱱ ᱦᱚᱲ ᱠᱚ
ᱟᱪᱪᱷᱟ ᱟᱪᱪᱷᱟ ᱚᱱᱠᱟᱱ ᱠᱟᱛᱷᱟ ᱫᱚ ᱵᱟᱝ ᱠᱟᱱᱟ ᱧᱮᱞ ᱢᱮ ᱯᱷᱩᱴᱵᱚᱞ ᱜᱟᱛᱮ ᱠᱟᱛᱮᱫ ᱦᱚᱸ ᱞᱟᱹᱴᱩ ᱞᱟᱹᱴᱩ ᱞᱟᱹᱴᱩ ᱦᱚᱲ ᱠᱚ ᱵᱮᱱᱟᱜ ᱠᱟᱱ ᱜᱮᱭᱟ ᱚᱱᱟ ᱫᱚ ᱠᱩᱨᱩ ᱢᱩᱴᱩ ᱨᱮ ᱠᱟᱱ ᱜᱮᱭᱟ ᱟᱨ ᱡᱟᱦᱟᱸ ᱛᱤᱱᱟᱹᱜ ᱢᱟᱱᱮ ᱯᱷᱩᱴᱵᱚᱞ ᱡᱟᱦᱟᱸᱭ ᱜᱟᱛᱮᱜᱼᱟ ᱵᱟᱝ ᱩᱱᱤᱭᱟᱜ ᱦᱚᱲᱢᱚ ᱫᱚ ᱩᱥᱟᱹᱨᱟ ᱢᱟᱱᱮ ᱨᱳᱜᱽ ᱟᱡᱟᱨ ᱩᱱᱤ ᱫᱚ ᱵᱟᱝ ᱧᱟᱢᱮᱭᱟ ᱩᱱᱤ ᱫᱚ ᱯᱷᱤᱴ ᱜᱮ ᱛᱟᱦᱮᱸᱱ ᱛᱟᱭᱟ ᱦᱚᱲᱢᱚ
ᱦᱩᱸ ᱦᱩᱸ ᱦᱩᱸ
ᱦᱚᱲᱢᱚ ᱥᱥᱚᱥᱛᱷ ᱛᱟᱦᱮᱸᱱ ᱛᱟᱭᱟ
ᱦᱮᱸ ᱟᱪᱪᱷᱟ ᱟᱨ ᱯᱷᱩᱴᱵᱚᱞ ᱜᱟᱛᱮ ᱨᱮ ᱱᱚᱜᱼᱚᱭ ᱢᱟᱲᱟᱝ ᱛᱮᱫᱚ ᱠᱤᱪᱷᱩ ᱥᱮᱨᱢᱟ ᱢᱟᱲᱟᱝ ᱫᱚ ᱟᱵᱚ ᱥᱟᱱᱛᱟᱲ ᱜᱤᱫᱽᱨᱟᱹ ᱢᱟᱱᱮ ᱵᱤᱥᱤ ᱠᱟᱛᱮᱫ ᱛᱤᱨᱞᱟᱹ ᱦᱚᱯᱚᱱ ᱠᱚᱧ ᱞᱟᱹᱭ ᱦᱚᱪᱚᱭᱮᱱᱟ ᱛᱤᱨᱞᱟᱹ ᱦᱚᱯᱚᱱ ᱯᱷᱩᱴᱵᱚᱞ ᱜᱟᱛᱮ ᱨᱮ ᱢᱟᱲᱟᱝ ᱛᱮᱫᱚ ᱵᱟᱠᱚ ᱛᱟᱦᱮᱸ ᱠᱟᱱ ᱛᱟᱵᱚᱱᱟ ᱱᱟᱦᱟᱜ ᱫᱚ ᱧᱮᱞᱚᱜ ᱠᱟᱱᱟ ᱛᱤᱨᱞᱟᱹ ᱠᱚᱦᱚᱸ ᱯᱷᱩᱴᱵᱚᱞ ᱜᱟᱛᱮ ᱦᱮᱸ ᱜᱟᱛᱮᱜ ᱠᱟᱱ ᱛᱟᱵᱚ ᱱᱟᱠᱚ ᱢᱟᱹᱭ ᱛᱮᱠᱚ ᱱᱚᱣᱟ ᱯᱷᱩᱴᱵᱚᱞ ᱜᱟᱛᱮ ᱛᱤᱨᱞᱟᱹ ᱟᱵᱚ ᱥᱟᱱᱛᱟᱲ ᱛᱤᱨᱞᱟᱹ ᱥᱮ ᱥᱟᱱᱟᱢ ᱡᱟᱦᱟᱸ ᱴᱟᱜ ᱥᱟᱱᱟᱢ ᱦᱚᱲ ᱜᱮ ᱛᱤᱨᱞᱟᱹ ᱠᱚ ᱠᱷᱮᱞ ᱞᱮᱱᱠᱷᱟᱱ ᱜᱮ ᱚᱱᱠᱟ ᱥᱟᱶᱛᱟ ᱨᱮ ᱠᱳᱱᱚ ᱵᱟᱹᱲᱤᱡ ᱚᱨᱥᱚᱝ ᱦᱩᱭᱩᱜᱼᱟ ᱠᱤ
ᱵᱟᱹᱲᱤᱡ ᱚᱨᱥᱚᱝ ᱫᱚ ᱵᱟᱝ ᱦᱩᱭᱩᱜᱼᱟ ᱱᱚᱣᱟ ᱫᱚ ᱚᱱᱮ ᱠᱚ ᱢᱮᱱᱟ ᱮᱱᱛᱮᱫ ᱜᱟᱛᱮᱜ ᱨᱮᱭᱟᱜ ᱫᱚ ᱡᱚᱛᱚ ᱡᱚᱛᱚ ᱦᱚᱲᱟᱜ ᱜᱮ ᱦᱚᱠ ᱟᱫᱷᱤᱠᱟᱨ ᱢᱟ ᱢᱮᱱᱟᱜ ᱛᱟᱵᱚᱱᱟ ᱚᱱᱟ ᱠᱚ ᱢᱟᱱᱮ ᱛᱤᱨᱞᱟᱹ ᱦᱚᱯᱚᱱ ᱠᱚ ᱜᱟᱛᱮ ᱛᱤᱜᱼᱟ ᱚᱱᱟ ᱠᱷᱟᱹᱛᱤᱨ ᱛᱮ ᱥᱟᱶᱛᱟ ᱵᱟᱹᱲᱤᱡᱼᱟ ᱱᱚᱝᱠᱟᱱ ᱫᱚ ᱡᱟᱦᱟᱸᱱ ᱡᱤᱱᱤᱥ ᱵᱟᱝ ᱠᱟᱱᱟ ᱱᱚᱣᱟ ᱫᱚ ᱡᱩᱫᱤ ᱵᱟᱹᱲᱤᱡᱚᱜᱼᱟ ᱮᱱᱛᱮ ᱠᱷᱟᱱ ᱫᱚ ᱡᱟᱦᱟᱸ ᱞᱮᱠᱟ ᱛᱮᱜᱮ ᱵᱟᱹᱲᱤᱡᱚᱜ ᱜᱮᱭᱟ ᱪᱟᱦᱮ ᱩᱱᱠᱩ ᱠᱚ ᱜᱟᱛᱮᱜ ᱟᱨ ᱪᱟᱦᱮ ᱵᱟᱠᱚ ᱜᱟᱛᱮᱜ
ᱦᱮᱸ ᱱᱚᱣᱟ ᱫᱚ ᱮᱠᱫᱚᱢ ᱦᱮᱸ
ᱧᱮᱞ ᱞᱚᱜᱚᱜ ᱠᱟᱱᱟ ᱢᱟᱱᱞᱤᱭᱟ ᱟᱭᱢᱟ ᱜᱮ ᱚᱱᱠᱟᱱ ᱠᱚ ᱡᱟᱦᱟᱸᱭ ᱫᱚ ᱯᱷᱩᱴᱵᱚᱞ ᱵᱟᱠᱚ ᱜᱟᱛᱮᱜ ᱠᱟᱱᱟ ᱚᱱᱠᱟᱱ ᱠᱚᱦᱚᱸ ᱛᱚ ᱥᱟᱶᱛᱟ ᱠᱚ ᱤᱭᱟᱹᱭᱮᱫ ᱠᱟᱱ ᱜᱮᱭᱟ ᱢᱟᱱᱮ ᱩᱱᱠᱩ ᱦᱚᱸ ᱮᱴᱟᱜ ᱮᱴᱟᱜ ᱦᱚᱨ ᱰᱟᱦᱟᱨ ᱠᱚ ᱯᱟᱸᱡᱟᱭᱮᱫ ᱠᱟᱱ ᱜᱮᱭᱟ ᱢᱮᱱᱠᱷᱟᱱ ᱯᱷᱩᱴᱵᱚᱞᱟᱨ ᱫᱚ ᱚᱱᱠᱟ ᱫᱚ ᱱᱤᱛ ᱦᱟᱹᱵᱤᱡ ᱵᱟᱝ ᱵᱟᱰᱟᱭ ᱠᱟᱱᱟ ᱵᱚᱞᱮ ᱯᱷᱩᱴᱵᱚᱞ ᱜᱟᱛᱮ ᱜᱟᱛᱮ ᱛᱮ ᱱᱚᱝᱠᱟ ᱥᱮ ᱦᱟᱱᱠᱟᱭ ᱥᱟᱶᱛᱟ ᱵᱟᱹᱲᱤᱡ ᱠᱟᱜᱼᱟ ᱚᱱᱠᱟ ᱫᱚ ᱵᱟᱝ ᱟᱹᱭᱠᱟᱹᱣ ᱠᱟᱱᱟ
ᱚ ᱦᱚ ᱟᱨ ᱱᱚᱣᱟ ᱦᱚᱸᱛᱚ ᱠᱚ ᱞᱟᱹᱭᱟ ᱡᱮ ᱯᱷᱩᱴᱵᱚᱞ ᱜᱟᱛᱮ ᱫᱚ ᱢᱤᱫ ᱴᱮᱱ ᱥᱤᱠᱷᱱᱟᱹᱛ ᱨᱮᱱᱟᱜ ᱢᱤᱫ ᱴᱮᱱ ᱦᱟᱹᱴᱤᱧ ᱠᱟᱱ ᱜᱮᱭᱟ᱾
ᱦᱚᱭ -ᱦᱚᱭ
ᱚᱱᱟ ᱛᱮᱫ ᱢᱟᱲᱟᱝ ᱛᱮᱫᱚ ᱟᱞᱮ ᱱᱚᱛᱮ ᱫᱚ ᱯᱷᱩᱴᱵᱚᱞ ᱜᱟᱛᱮ ᱤᱧ ᱟᱸᱡᱚᱢ ᱵᱟᱲᱟ ᱟᱠᱟᱫ ᱠᱚᱣᱟ᱾ ᱦᱟᱲᱟᱢ ᱠᱚᱴᱷᱮᱱ ᱡᱮ ᱢᱟᱲᱟᱝ ᱛᱮᱫᱚ ᱱᱚᱝᱠᱟ ᱵᱷᱮᱰᱟ ᱥᱤᱢ ᱥᱮ ᱥᱤᱞᱴ ᱠᱟᱯ ᱱᱚᱝᱠᱟᱱᱟᱜ᱾ ᱠᱷᱮᱞᱳᱰ ᱡᱟᱹᱥᱛᱤ ᱦᱩᱭᱩᱜ ᱠᱟᱱ ᱛᱟᱦᱮᱱᱟ ᱥᱮ ᱜᱟᱛᱮ ᱱᱟᱦᱟᱜ ᱫᱚ ᱴᱟᱠᱟ ᱨᱮᱱᱟᱜ ᱜᱮ ᱠᱷᱮᱞ ᱦᱩᱭᱩᱜ ᱠᱟᱱᱟ᱾ ᱟᱨ ᱥᱟᱶᱛᱟ ᱠᱤᱪᱷᱩ ᱦᱚᱲ ᱠᱚ ᱞᱟᱹᱭ ᱞᱟᱹᱭ ᱫᱟ ᱥᱮ ᱫᱤᱥᱚᱢ ᱨᱮᱱ ᱡᱮ, ᱱᱚᱣᱟ ᱴᱟᱠᱟ ᱨᱮᱱᱟᱜ ᱠᱷᱮᱞ ᱦᱩᱭᱩᱜ ᱠᱟᱱᱛᱮ ᱠᱤᱪᱷᱩ ᱜᱟᱱ ᱵᱟᱹᱵᱩ ᱛᱮᱠᱚ ᱥᱮ ᱢᱟᱹᱭ ᱛᱮᱠᱚ ᱦᱟᱺᱰᱤ ᱯᱟᱹᱣᱨᱟᱹ ᱦᱚᱸᱠᱚ ᱧᱩᱭ ᱮᱫᱼᱟ ᱱᱚᱣᱟ ᱛᱤᱱᱟᱹᱜ ᱜᱟᱱ ᱡᱚᱛᱷᱟᱛ ᱛᱟᱞᱟᱝ
ᱯᱷᱩᱴᱵᱚᱞ ᱜᱟᱛᱮᱜ ᱦᱟᱹᱵᱤᱡ ᱫᱚ ᱱᱟᱦᱟᱸᱜ ᱴᱷᱤᱠ ᱜᱮᱭᱟ ᱟᱫᱚ ᱚᱱᱮᱧ ᱢᱮᱱ ᱠᱮᱜ ᱞᱮᱠᱟ ᱠᱟ ᱵᱚᱞᱮ ᱱᱤᱡᱮ ᱴᱷᱮᱡ ᱠᱟᱱ ᱜᱮᱭᱟ ᱚᱱᱟ ᱫᱚ ᱢᱟᱱᱞᱤᱭᱟ ᱟᱢ ᱯᱷᱩᱴᱵᱚᱞ ᱮᱱᱮᱡ ᱮᱢ ᱪᱟᱞᱟᱣ ᱠᱟᱱᱟ᱾ ᱛᱚ ᱚᱸᱰᱮ ᱫᱚ ᱟᱢᱟᱜ ᱡᱟᱦᱟᱸ ᱛᱤᱱᱟᱹᱜ ᱥᱠᱤᱞ ᱢᱮᱱᱟᱜᱼᱟ᱾ ᱚᱱᱟ ᱨᱮᱭᱟᱜ ᱢᱟᱱᱮ ᱚᱸᱰᱮ ᱫᱚ ᱩᱫᱩᱜᱽ ᱢᱮ ᱟᱢ ᱥᱠᱤᱞ ᱵᱮᱵᱚᱦᱟᱨ ᱛᱟᱢ ᱟᱢ ᱛᱤᱱᱟᱹᱜ ᱨᱚᱠᱚᱢ ᱥᱠᱤᱞ ᱢᱮᱱᱟᱜ ᱛᱟᱢᱟ ᱦᱚᱲ ᱛᱟᱞᱟᱛᱮ ᱩᱰᱩᱠ ᱢᱮ ᱥᱮ ᱯᱷᱩᱴᱵᱚᱞ ᱮᱱᱮᱡ ᱨᱮ ᱟᱢ ᱛᱤᱱᱟᱹᱜ ᱞᱟᱦᱟ ᱥᱮᱫ ᱮᱢ ᱪᱟᱞᱟᱣ ᱫᱟᱲᱮᱭᱟᱜᱼᱟ᱾ ᱚᱱᱟ ᱨᱮᱱᱟᱜ ᱠᱩᱨᱩᱢᱩᱴᱩᱭ ᱢᱮ, ᱢᱮᱱᱠᱷᱟᱱ ᱦᱟᱨ ᱟᱨ ᱡᱤᱛ ᱫᱚ ᱦᱟᱸᱜ ᱛᱟᱦᱮᱱ ᱠᱟᱱ ᱜᱮᱭᱟ᱾ ᱟᱫᱚ ᱛᱤᱦᱤᱧ ᱢᱟᱱᱞᱤᱭᱟ ᱦᱮᱸ ᱢᱟᱱ ᱞᱤᱭᱟ ᱛᱤᱦᱤᱧ ᱴᱤᱢ ᱦᱟᱨᱟᱣ ᱮᱱ ᱛᱟᱵᱚᱱᱟ ᱛᱚ ᱟᱹᱲᱤᱥ ᱛᱮ ᱚᱱᱟ ᱦᱟᱺᱰᱤ ᱯᱟᱹᱣᱨᱟᱹ ᱠᱚ ᱵᱚᱱ ᱵᱮᱵᱚᱦᱟᱨᱟ ᱱᱚᱣᱟ ᱫᱚ ᱴᱷᱤᱠ ᱵᱟᱝ ᱵᱩᱡᱷᱟᱹᱜ ᱠᱟᱱᱟ ᱟᱨ ᱡᱤᱛᱟᱹᱣ ᱠᱟᱛᱮ ᱮᱫ ᱦᱚᱸ ᱢᱟᱱᱮ ᱨᱟᱹᱥᱠᱟᱹ ᱛᱮ ᱵᱚᱞᱮ ᱱᱚᱣᱟ ᱠᱚ ᱦᱟᱺᱰᱤ ᱯᱟᱹᱣᱨᱟᱹ ᱵᱚᱱ ᱵᱮᱵᱚᱦᱟᱨ ᱞᱮᱠᱷᱟᱡ ᱦᱟᱺᱰᱤ ᱯᱟᱹᱨᱣᱟᱹ ᱵᱮᱵᱚᱦᱟᱨ ᱞᱮᱠᱷᱟᱡ ᱫᱚ ᱪᱮᱫ ᱠᱟᱱᱟ ᱟᱨ ᱡᱟᱦᱟᱸ ᱛᱤᱱᱟᱹᱜ ᱟᱢᱟᱜ ᱥᱠᱤᱞ ᱛᱟᱦᱮᱱᱟ ᱚᱱᱟ ᱵᱟᱹᱭ ᱵᱟᱹᱭᱛᱮ ᱵᱟᱹᱭ ᱵᱟᱹᱭᱛᱮ ᱰᱮᱢᱮᱡᱽ ᱫᱟᱲᱮᱭᱟᱜᱼᱟ
ᱦᱩᱸ ᱦᱩᱸ ᱦᱩᱸ ᱱᱚᱣᱟ‌ ᱫᱚ ᱮᱠᱫᱚᱢ ᱡᱚᱛᱷᱟᱛ ᱠᱟᱛᱷᱟ ᱞᱟᱹᱭ ᱠᱟᱜᱟ ᱟᱨ ᱧᱮᱞᱚᱜ ᱠᱟᱱᱟ ᱯᱷᱩᱴᱵᱚᱞ ᱜᱟᱛᱮ ᱠᱤᱪᱷᱩ ᱠᱚ ᱡᱟᱭᱜᱟ ᱨᱮ ᱮᱸᱜ ᱯᱷᱩᱴᱵᱚᱞ ᱨᱮᱱ ᱡᱟᱦᱟᱸᱭ ᱵᱤᱪᱟᱹᱨᱤ ᱥᱮ ᱨᱮᱯᱷᱟᱨᱤ ᱯᱞᱤᱭᱟᱹᱨ ᱠᱚ ᱦᱚᱸ ᱩᱱᱠᱩ ᱞᱮᱯᱷᱟᱨᱤ ᱡᱚᱛᱷᱟᱛ ᱥᱟᱺᱦᱤᱡ ᱵᱟᱝᱠᱚ ᱵᱤᱪᱟᱹᱨᱤᱭᱟᱹ ᱥᱮ ᱞᱮᱯᱷᱟᱨᱤ ᱞᱮᱠᱟ‌ ᱛᱮ ᱵᱟᱠᱚ ᱢᱟᱱᱟᱣ ᱮᱫ ᱠᱚᱣᱟ, ᱱᱚᱣᱟ ᱛᱤᱱᱟᱹᱜ ᱜᱟᱱ ᱱᱚᱣᱟ ᱯᱞᱤᱭᱟᱹᱨᱟᱜ ᱠᱤ ᱱᱚᱣᱟ ᱥᱮ ᱞᱮᱯᱷᱟᱨᱤ ᱠᱚ ᱠᱚ ᱫᱟᱞ ᱮᱫ ᱠᱚᱣᱟ, ᱱᱚᱣᱟ ᱠᱤ ᱯᱞᱤᱭᱟᱹᱨ ᱦᱩᱭ ᱠᱟᱛᱮᱫ ᱱᱚᱣᱟ ᱠᱤ ᱠᱟᱹᱢᱤ ᱴᱷᱤᱠᱚᱜ ᱠᱟᱱᱟ?
ᱧᱮᱞ ᱢᱮ ᱜᱨᱟᱣᱩᱱᱰ ᱛᱟᱞᱟ ᱨᱮ ᱜᱟᱛᱮᱜ ᱚᱠᱛᱮ ᱥᱮ᱾ ᱡᱟᱦᱟᱱᱟᱜ ᱠᱟᱹᱢᱤ ᱡᱚᱠᱷᱚᱡ ᱜᱮ ᱱᱟᱦᱟᱜ ᱛᱷᱚᱲᱟ ᱜᱟᱱ ᱵᱷᱩᱞ ᱪᱩᱠ ᱫᱚ ᱵᱟᱱᱟᱨ ᱯᱟᱦᱴᱟ ᱠᱷᱚᱡ ᱜᱮ ᱦᱩᱭ ᱮᱢᱟᱱᱚᱜ ᱜᱮᱭᱟ᱾ ᱮᱠᱫᱚ ᱦᱚᱛᱮ ᱮᱸ ᱯᱷᱤᱞᱰ ᱨᱮᱵᱚᱱ ᱧᱮᱞ ᱞᱮᱠᱷᱟᱱ ᱠᱷᱤᱞᱟᱲᱤ ᱦᱚᱛᱮ ᱠᱷᱚᱱ ᱦᱚᱸ ᱵᱷᱩᱞ ᱦᱩᱭᱩᱜ ᱜᱮᱭᱟ ᱯᱞᱟᱥ ᱞᱮᱯᱷᱟᱨᱤ ᱠᱷᱚᱱ ᱦᱚᱸ ᱵᱷᱩᱞ ᱦᱩᱭ ᱫᱟᱲᱮᱭᱟᱜ ᱜᱮᱭᱟ᱾ ᱞᱮᱯᱷᱟᱨᱤ ᱠᱷᱚᱱ ᱫᱚ ᱪᱷᱳᱴᱟ ᱢᱳᱴᱟ ᱵᱷᱩᱞ ᱦᱩᱭ ᱫᱟᱲᱮᱭᱟᱜᱼᱟ, ᱢᱮᱱᱠᱷᱟᱱ ᱩᱱᱟᱹᱜ ᱞᱟᱹᱴᱩ ᱵᱷᱩᱞ ᱫᱚ ᱵᱟᱝ ᱦᱩᱭ ᱫᱟᱲᱮᱭᱟᱜᱼᱟ᱾ ᱢᱮᱱᱠᱷᱟᱱ ᱡᱟᱦᱟᱸ ᱛᱤᱱᱟᱹᱜ ᱤᱧᱟᱹᱜ ᱤᱭᱟᱹ ᱠᱟᱱᱟ ᱦᱩᱫᱤᱥ ᱠᱟᱱᱟ ᱢᱟᱱᱮ ᱜᱨᱟᱣᱩᱱᱰ ᱛᱟᱞᱟᱨᱮ ᱱᱚᱝᱠᱟ ᱫᱟᱞ ᱛᱚᱞ ᱫᱚ ᱵᱟᱭ ᱜᱟᱱᱚᱜᱼᱟ ᱪᱮᱫᱟᱜ ᱚᱱᱟ ᱨᱮᱭᱟᱜ ᱢᱤᱫᱴᱮᱱ ᱥᱚᱞᱩᱣᱥᱚᱱ ᱩᱰᱩᱠ ᱦᱩᱭᱩᱜᱼᱟ ᱟᱨ ᱱᱚᱣᱟᱜᱮ ᱢᱟᱱᱮ ᱟᱵᱚ ᱥᱚᱢᱟᱡᱽ ᱞᱟᱹᱜᱤᱫ ᱥᱮ ᱡᱚᱛᱚ ᱦᱚᱲ ᱞᱟᱹᱜᱤᱫ ᱱᱚᱣᱟ ᱜᱮ ᱵᱮᱥᱟ ᱢᱟᱱᱮ ᱨᱮᱯᱷᱟᱨᱤ ᱡᱩᱫᱤ ᱵᱷᱩᱞ ᱟᱠᱟᱜ ᱠᱷᱟᱡ ᱚᱱᱟᱜᱮ ᱱᱟᱦᱟᱜ ᱩᱱᱤ ᱫᱚ ᱢᱚᱪᱟ ᱠᱟᱛᱷᱟ ᱛᱮᱜᱮ ᱵᱚᱱ ᱵᱩᱡᱷᱟᱹᱣᱟᱭ ᱠᱷᱟᱡ ᱵᱮᱦᱛᱟᱨ ᱦᱩᱭᱩᱜᱼᱟ ᱪᱮᱫᱟᱜ ᱥᱮ ᱫᱟᱞ ᱞᱮᱠᱷᱟᱱ ᱚᱸᱰᱮᱱᱟᱜ ᱢᱚᱦᱚᱞ ᱛᱷᱚᱲᱟ ᱫᱚᱥᱨᱟ ᱴᱟᱭᱤᱯ ᱵᱩᱡᱷᱟᱹᱜᱼᱟ
ᱦᱳᱭ ᱦᱳᱭ ᱦᱳᱭ ᱟᱨ ᱛᱟᱨᱯᱚᱨᱮ ᱧᱮᱞ ᱟᱠᱟᱱᱟ ᱥᱮᱫᱟᱭ ᱠᱷᱚᱱᱟᱜ ᱜᱮ ᱪᱮ ᱫᱟᱞ ᱛᱚᱞ ᱠᱟᱛᱮᱜ ᱫᱚ ᱠᱳᱱᱳ ᱡᱟᱦᱟᱱᱟᱜ ᱜᱮ ᱮᱴᱠᱮᱴᱚᱬᱮ ᱫᱚ ᱵᱟᱝ ᱮᱴᱠᱮᱴᱚᱬᱮ ᱢᱮ ᱵᱟᱝ ᱚᱱᱟ ᱥᱚᱢᱚᱥᱥᱟ ᱫᱚ ᱵᱟᱝ ᱥᱚᱢᱟᱫᱷᱟᱱᱚᱜᱼᱟ ᱢᱚᱡᱽ ᱢᱚᱡᱽ ᱛᱮ ᱨᱚᱯᱚᱲ ᱛᱟᱞᱟᱛᱮ ᱥᱮ ᱜᱟᱞᱢᱟᱨᱟᱣ ᱛᱟᱞᱟ ᱵᱷᱩᱞ ᱦᱳᱭᱛᱚ ᱱᱟᱥᱮᱱᱟᱜ ᱦᱩᱭ ᱫᱟᱲᱮᱭᱟᱜᱼᱟ ᱠᱳᱱᱳ ᱠᱟᱨᱚᱱ ᱛᱮ ᱚᱱᱟ ᱫᱚ ᱫᱟᱞ ᱛᱚᱞ ᱠᱟᱛᱮᱫ ᱫᱚ ᱵᱟᱝ ᱥᱚᱢᱟᱫᱷᱟᱱᱚᱜᱼᱟ
ᱵᱟᱝ ᱵᱟᱝ ᱫᱟᱞ ᱛᱚᱞ ᱨᱮᱭᱟᱜ ᱡᱟᱦᱟᱱ ᱥᱚᱢᱟᱫᱷᱟᱱ ᱵᱟᱝ ᱩᱰᱩᱠᱚᱜᱼᱟ ᱢᱟᱱᱮ ᱡᱟᱦᱟᱱ ᱵᱤᱥᱚᱭ ᱨᱮᱜᱮ ᱦᱩᱭᱮᱱ ᱢᱟᱱᱞᱮᱭᱟ ᱛᱮᱦᱤᱧ ᱟᱵᱚ ᱢᱤᱫᱴᱮᱱ ᱠᱩᱢᱲᱩ ᱰᱟᱹᱠᱩ ᱜᱮᱵᱚᱱ ᱥᱟᱵ ᱠᱮᱫᱮᱭᱟ ᱟᱫᱚ ᱵᱚᱱ ᱥᱟᱵ ᱠᱮᱫᱮᱭᱟᱵᱚᱱ ᱫᱟᱞ ᱠᱮᱫᱮᱭᱟᱵᱚᱱ ᱵᱷᱟᱜᱮ ᱛᱮᱵᱚᱱ ᱫᱟᱞ ᱠᱮᱫᱮᱭᱟ ᱴᱷᱤᱠ ᱜᱮᱭᱟ ᱵᱚᱱ ᱫᱟᱞ ᱠᱮᱫᱮᱭᱟ ᱢᱮᱱᱠᱷᱟᱱ ᱮᱱ ᱨᱮᱦᱚᱸ ᱛᱚ ᱜᱟᱯᱟᱞᱢᱟᱨᱟᱣ ᱞᱟᱹᱜᱤᱫ ᱟᱵᱚ ᱫᱚ ᱢᱤᱫᱴᱮᱱ ᱵᱟᱹᱭᱥᱤ ᱡᱟᱹᱨᱩᱲ ᱟᱵᱚᱱ ᱜᱮᱭᱟ
ᱦᱳᱭ
ᱟᱵᱚᱱᱟᱜ ᱫᱚ ᱫᱟᱞ ᱛᱮᱫᱚ ᱱᱟᱜ ᱵᱟᱝ ᱥᱚᱢᱟᱫᱷᱟᱱᱚᱜ ᱠᱟᱱᱟ ᱯᱷᱤᱨ ᱫᱟᱞ ᱵᱟᱫ ᱠᱟᱛᱮᱫ ᱯᱷᱤᱨ ᱟᱨᱦᱚᱸ ᱟᱵᱚ ᱫᱚ ᱵᱟᱹᱭᱥᱤ ᱵᱚᱱ ᱫᱩᱲᱩᱵᱟ ᱟᱨ ᱚᱱᱟ ᱵᱚᱱ ᱥᱚᱢᱟᱫᱷᱟᱱᱟ ᱚᱱᱟ ᱡᱟᱭᱜᱟ ᱨᱮ
ᱴᱷᱤᱠ ᱜᱮ
ᱟᱞᱮ ᱥᱮᱫ ᱫᱚ ᱱᱚᱛᱮ ᱫᱚ ᱯᱷᱩᱴᱵᱚᱞ ᱫᱚ ᱟᱹᱰᱤ ᱡᱟᱹᱥᱛᱤ ᱜᱮ ᱦᱩᱭᱩᱜᱼᱟ ᱟᱯᱮ ᱥᱟᱱᱛᱟᱲ ᱯᱟᱨᱜᱟᱱᱟ ᱴᱚᱴᱷᱟ ᱫᱚ
ᱦᱮᱸ ᱟᱞᱮ ᱥᱮᱱ ᱦᱚᱸ ᱦᱩᱭᱩᱜ ᱜᱮᱭᱟ ᱦᱳᱭᱛᱚ ᱱᱚᱣᱟ ᱦᱟᱸᱜ ᱦᱚᱛᱚ ᱡᱩᱞᱟᱭ ᱥᱮᱯᱴᱮᱢᱵᱚᱨ ᱠᱷᱚᱱ ᱜᱮ ᱦᱟᱸᱜ ᱴᱩᱨᱱᱟᱢᱮᱱᱴ ᱠᱚ ᱮᱛᱚᱦᱚᱵᱚᱜᱼᱟ
ᱟᱞᱮᱢᱟ ᱱᱟᱦᱟᱜ ᱱᱚᱜᱼᱚᱭ ᱱᱤᱛᱚᱜ ᱛᱤᱨᱤᱥ ᱡᱩᱱ ᱥᱮᱴᱮᱨ ᱥᱮᱴᱮᱨᱚᱜ ᱠᱟᱱᱟ ᱱᱚᱣᱟ ᱛᱤᱨᱤᱥ ᱡᱩᱱ ᱠᱚᱨᱮ ᱦᱚᱸ ᱚᱠᱟ ᱠᱚᱨᱮ ᱪᱚᱠᱚ ᱜᱟᱛᱮ ᱦᱚᱪᱚ ᱠᱚ ᱜᱮᱭᱟ ᱱᱟᱜ
ᱟᱪᱪᱷᱟ ᱛᱤᱨᱤᱥ ᱡᱩᱱ ᱨᱮᱦᱚᱸ ᱵᱟᱝ
ᱦᱮᱸ
ᱛᱟᱦᱚᱞᱮ ᱢᱮᱱ ᱞᱮᱠᱷᱟᱱ ᱫᱚ ᱟᱯᱮ ᱥᱮᱱ ᱯᱷᱩᱴᱵᱚᱞ ᱜᱟᱛᱮ ᱫᱚ ᱡᱩᱱ ᱠᱷᱚᱱᱟᱜ ᱜᱮ ᱡᱩᱱ ᱮᱛᱚᱦᱚᱵᱚᱜ ᱠᱟᱱᱟ
ᱦᱩᱸ ᱟᱞᱮ ᱥᱮᱫ ᱫᱚ ᱱᱚᱛᱮ ᱫᱚ ᱵᱟᱨᱚ ᱢᱟᱥ ᱜᱮ ᱟᱞᱮ ᱫᱚ ᱦᱮᱸ ᱢᱟᱱᱮ ᱡᱟᱸᱦᱟᱱ ᱤᱭᱟᱹ ᱵᱟᱹᱱᱩᱜᱼᱟ ᱵᱟᱨᱚ ᱢᱟᱥ ᱜᱮ ᱱᱚᱛᱮ ᱫᱚ ᱦᱩᱭᱩᱜ ᱜᱮᱭᱟ
ᱟᱪᱪᱷᱟ ᱟᱪᱪᱷᱟ ᱴᱷᱤᱠ ᱟᱪᱷᱮ ᱛᱟᱦᱚᱞᱮ ᱛᱮᱦᱮᱧ ᱞᱮᱠᱟᱛᱮᱫᱚ ᱥᱮ ᱱᱤᱭᱟᱹ ᱵᱮᱲᱟ ᱞᱮᱠᱟᱛᱮᱫᱚ ᱱᱤᱝᱠᱟᱹ ᱜᱮᱞᱟᱝ ᱨᱚᱯᱚᱲ ᱠᱟᱱᱟ
ᱦᱮᱸ ᱦᱮᱸ ᱢᱟ ᱴᱷᱤᱠ ᱴᱷᱤᱠ
ᱦᱳᱭ ᱴᱷᱤᱠ